ᱛᱚᱸ
ᱦᱚᱸ ᱟᱸᱚᱢᱚᱜ ᱠᱟᱱᱟ ᱟᱸᱚᱢᱚᱜ ᱠᱟᱱᱟ᱾
ᱟᱫᱚ ᱛᱟᱦᱞᱮ ᱜᱚᱝᱠᱮ ᱪᱮᱜ ᱠᱚᱵᱤᱱ ᱪᱤᱠᱟᱹᱭᱮᱜᱼᱟ?
ᱪᱮᱫ ᱦᱚᱸ ᱵᱟᱝ ᱢᱟᱱᱮ ᱫᱩᱲᱩᱵ ᱵᱟᱲᱟ ᱦᱩᱭ ᱟᱠᱟᱱᱟ ᱟᱵᱤᱱ ᱜᱮ ᱚᱠᱚ ᱪᱮᱫ ᱠᱚᱵᱤᱱ ᱪᱤᱠᱟᱹᱭ ᱮᱫᱟ?
ᱟᱹᱞᱤᱧᱟᱜ ᱱᱤᱛᱚᱜ ᱫᱚ ᱪᱮᱫ ᱮᱢ ᱠᱟᱹᱢᱤᱭᱟ ᱟᱹᱭᱩᱵ ᱵᱮᱲᱟ ᱫᱚ ᱫᱩᱲᱩᱵ ᱵᱟᱲᱟ ᱦᱩᱭ ᱟᱠᱟᱱᱟ᱾
ᱦᱮᱸ ᱦᱮᱸ ᱛᱟᱦᱚᱞᱮ ᱫᱟᱠᱟ ᱠᱚᱫᱚ ᱡᱚᱢ ᱵᱟᱲᱟ ᱦᱩᱭ ᱮᱱᱟ?
ᱟᱨ ᱫᱟᱠᱟ ᱠᱚᱫᱚ ᱟᱹᱣᱨᱤ ᱡᱚᱢ ᱦᱩᱭᱩᱜᱼᱟ᱾ ᱴᱟᱭᱤᱢ ᱠᱚᱦᱚᱸ ᱛᱚ ᱟᱹᱣᱨᱤ ᱟᱸᱡᱚᱢ ᱮᱱᱟ ᱚᱝᱠᱟ ᱥᱟᱲᱮ ᱱᱚᱴᱟ ᱥᱮᱫ ᱡᱚᱢ ᱦᱩᱭᱩᱜᱼᱟ᱾
ᱚᱸ ᱦᱳᱭ ᱦᱳᱭ ᱦᱳᱭ ᱮᱠᱫᱚᱢ ᱮᱠᱫᱚᱢ ᱟᱞᱮ ᱦᱚᱸ ᱟᱹᱰᱤ ᱞᱮ ᱡᱚᱢᱟ ᱟᱨ ᱱᱚᱝᱠᱟ ᱜᱮᱞᱮ ᱡᱚᱢᱟ ᱱᱚᱴᱟ ᱥᱟᱲᱮ ᱱᱚᱴᱟ ᱥᱮᱫ ᱜᱮ᱾ ᱛᱟᱦᱚᱞᱮ ᱟᱯᱮᱥᱮᱫ ᱫᱚ ᱪᱟᱥ ᱵᱟᱥ ᱨᱮᱱᱟᱜ ᱠᱷᱚᱵᱚᱨ ᱫᱚ ᱪᱮᱫ ᱞᱮᱠᱟ ᱫᱟᱜ ᱡᱟᱹᱲᱤ?
ᱟᱞᱮᱥᱮᱫ ᱢᱟ ᱫᱟᱜ ᱡᱟᱹᱲᱤ ᱠᱚᱫᱚ ᱠᱟ ᱫᱟᱜ ᱡᱟᱹᱲᱤ ᱠᱚ ᱛᱮᱢᱚᱱ ᱮᱠᱴᱟ ᱫᱚ ᱵᱟᱝ ᱦᱩᱭᱩᱜ ᱠᱟᱱ ᱫᱚ᱾
ᱚ ᱟᱞᱮᱥᱮᱫ ᱚᱱᱠᱟ ᱜᱮ ᱱᱤᱭᱟᱹ ᱵᱟᱨ ᱫᱚ ᱱᱚᱜᱚᱭ ᱛᱮᱦᱮᱧ ᱫᱚ ᱫᱚᱢᱮ ᱥᱤᱛᱩᱝ ᱠᱮᱫᱟᱭ᱾ ᱡᱟᱦᱟᱸ ᱫᱟᱜ ᱠᱚ ᱛᱚᱵᱟ ᱞᱮᱱᱟ ᱚᱱᱟ ᱠᱚᱦᱚᱸ ᱟᱸᱡᱮᱫ ᱮᱱᱟ᱾
ᱚ ᱟᱪᱪᱷᱟ ᱛᱟᱦᱚᱞᱮ ᱛᱚ ᱚᱱᱠᱟ ᱨᱚᱦᱚᱭ ᱠᱚᱫᱚ ᱱᱤᱭᱟᱹ ᱵᱟᱨ ᱫᱚ ᱛᱟᱦᱮᱸ ᱫᱚ ᱚᱱᱟ ᱫᱮᱨᱤᱜ ᱠᱟᱱᱟ ᱛᱚ?
ᱫᱮᱨᱤ ᱵᱟᱠᱷᱟᱱ ᱫᱚ ᱟᱹᱰᱤ ᱫᱮᱨᱤᱜ ᱠᱟᱱᱟ᱾ ᱮᱵᱟᱨ ᱫᱚ ᱪᱮᱫ ᱪᱚ ᱦᱩᱭᱩᱜᱼᱟ ᱨᱚᱦᱚᱭ ᱫᱟᱲᱮ ᱦᱩᱭᱩᱜᱼᱟᱥᱮ ᱥᱮ ᱵᱟᱝ ᱚᱱᱟ ᱜᱮ ᱦᱟᱸᱜ ᱪᱤᱱᱛᱟᱹ ᱨᱮ ᱯᱟᱲᱟᱣ ᱦᱩᱭᱩᱜ ᱠᱟᱱᱟ᱾
ᱱᱚᱝᱠᱟ ᱞᱮᱠᱟᱱ ᱛᱚ ᱯᱚᱪᱷᱚᱢ ᱯᱩᱨᱟᱹ ᱨᱚᱦᱚᱭ ᱠᱚ ᱵᱟᱝ ᱜᱟᱱᱚᱜᱼᱟ ᱛᱚ᱾
ᱮᱠᱫᱚᱢ ᱮᱠᱫᱚᱢ ᱵᱟᱝ ᱜᱟᱱᱚᱜᱼᱟ ᱪᱤᱠᱟᱹᱛᱮᱢ ᱫᱟᱜ ᱪᱷᱟᱲᱟ ᱟᱨ ᱪᱤᱠᱟᱹᱛᱮᱢ ᱨᱚᱦᱚᱭᱟ ᱟᱨᱵᱚᱥ ᱟᱞᱮᱥᱮᱫ ᱫᱚ ᱦᱟᱸᱜ ᱥᱮᱞᱚ ᱠᱚᱫᱚ ᱵᱟᱹᱱᱩᱜ ᱟᱠᱟᱫᱟ ᱛᱚ᱾
ᱟᱞᱮ ᱪᱮᱫ ᱦᱚᱸ ᱚᱝᱠᱟ ᱚᱵᱚᱥᱛᱟ ᱥᱩᱨ ᱨᱮ ᱪᱮ ᱱᱟᱹᱭ ᱠᱚ ᱦᱮᱱᱟᱜ ᱚᱝᱠᱟᱱ ᱠᱟᱛᱷᱟ ᱦᱚᱸ ᱵᱟᱝ᱾
ᱦᱮᱸ ᱦᱳᱭ ᱦᱳᱭ ᱦᱳᱭ᱾ ᱟᱨ
ᱮ ᱪᱤᱱᱛᱟᱹ ᱵᱟᱲᱟᱭ ᱦᱩᱭᱩᱜ ᱠᱟᱱᱟ ᱪᱮᱫ ᱡᱮ ᱪᱤᱠᱟᱹ ᱦᱩᱭᱩᱜᱼᱟ ᱡᱚᱫᱤ ᱵᱟᱝ ᱦᱩᱭᱩᱜᱼᱟ
ᱦᱟᱸ ᱦᱟᱸ ᱦᱟᱸ ᱦᱟᱸ ᱮᱠᱫᱚᱢ ᱟ ᱛᱟᱦᱞᱮ ᱟᱯᱮ ᱥᱮᱫ ᱫᱚ ᱮᱸ ᱦᱩᱲᱩ ᱨᱚᱦᱚᱭ ᱞᱟᱹᱜᱤᱫ ᱫᱚ ᱪᱮᱜ ᱠᱚᱛᱮ ᱯᱮ ᱥᱤ ᱵᱟᱲᱟᱭ ᱜᱮᱭᱟ ᱴᱟᱠᱴᱟᱨ ᱥᱮ ᱱᱟᱦᱮᱞ ᱵᱟᱲᱟ ᱱᱟᱦᱮᱞ? ᱠᱟᱛᱮ ᱜᱮ᱾
ᱴᱟᱠᱴᱟᱨ ᱠᱚᱛᱮ ᱜᱮ ᱠᱚ ᱥᱤᱭ ᱜᱮᱭᱟ ᱢᱮᱱᱠᱷᱟᱱ ᱵᱟᱨᱭᱟ ᱠᱟᱰᱟᱧ ᱫᱚᱦᱚ ᱠᱟᱜ ᱠᱤᱱᱟ᱾
ᱚ ᱦᱳᱭ ᱦᱳᱭ ᱦᱳᱭ ᱮᱠᱫᱚᱢ ᱮᱠᱫᱚᱢ᱾ ᱚᱱᱟ ᱦᱚᱸ ᱵᱷᱟᱜᱤ ᱡᱟᱹᱱᱤᱥ ᱠᱟᱱᱟ ᱦᱮᱸᱢᱟ
ᱟᱨ ᱟᱯᱮ ᱥᱮᱫ ᱫᱚ
ᱟᱞᱮ ᱥᱮᱫ ᱦᱚᱸ ᱱᱚᱜ ᱚᱭ ᱴᱟᱠᱴᱟᱨ ᱦᱚᱸ ᱪᱟᱞᱟᱜ ᱠᱟᱱᱟ ᱱᱚᱜ ᱚᱭ ᱱᱤᱛᱚᱜ ᱦᱚᱸ ᱵᱟᱹᱫ ᱨᱮ ᱧᱮᱞ ᱵᱟᱹᱫ ᱥᱮᱫ ᱨᱮ ᱴᱟᱠᱴᱟᱨ ᱪᱟᱞᱟᱜ ᱠᱟᱱᱟ ᱡᱟᱦᱟᱸᱭ ᱠᱚᱣᱟᱜ ᱫᱚ ᱫᱟᱜ ᱜᱚᱫ ᱫᱟᱜ ᱟᱠᱟᱱᱟ ᱚᱱᱟ ᱵᱟᱹᱭᱦᱟᱹᱲ ᱠᱚ ᱩᱱᱠᱩ ᱠᱚᱫᱚ ᱠᱚ ᱥᱤ ᱵᱟᱲᱟᱭᱮᱫᱟ ᱜᱷᱩᱴᱩ ᱠᱚᱫᱚ ᱟᱹᱣᱨᱤ ᱦᱳᱭ ᱦᱳᱭ ᱟᱞᱮ ᱠᱚᱣᱟᱜ ᱫᱚ ᱮᱢᱚᱱ ᱜᱷᱩᱴᱩ ᱜᱷᱩᱴᱩ ᱛᱮᱜᱮ ᱡᱷᱚᱛᱚ ᱛᱟᱞᱮ ᱠᱷᱮᱛ
ᱛᱟᱦᱚᱞᱮ ᱛᱚ
ᱛᱟᱦᱚᱞᱮ ᱩᱱ ᱨᱮ ᱡᱷᱟᱢᱮᱞᱟ ᱜᱮ ᱢᱮᱱᱟᱜ-ᱟ ᱦᱮᱸ
ᱚᱱᱠᱟ ᱜᱟᱹᱰᱤᱭᱟᱹ ᱠᱚᱨᱮ ᱫᱟᱜ ᱠᱚ ᱵᱟᱹᱱᱩᱜᱼᱟ ᱢᱮᱥᱤᱱ ᱛᱮ ᱟᱨᱮᱡ ᱠᱟᱛᱮᱫ ᱦᱚᱞᱮ ᱨᱚᱦᱚᱭ ᱜᱮᱭᱟ ᱟᱯᱮ ᱦᱟᱯᱮ ᱯᱚᱨᱮ ᱛᱮ ᱫᱟᱜ ᱠᱷᱟᱱᱮ
ᱟ ᱢᱮᱥᱤᱱ ᱛᱮ ᱟᱨᱮᱡ ᱠᱟᱛᱮᱜ ᱫᱚ ᱦᱩᱲᱩ ᱨᱚᱦᱚᱭ ᱫᱚ ᱡᱟᱞᱟ ᱜᱮᱭᱟ ᱚᱱᱟ ᱫᱚ᱾
ᱠᱟᱛᱷᱟ ᱠᱟᱱᱟ ᱛᱤᱱᱟᱹᱜ ᱫᱟᱜ ᱮᱢ ᱟᱨᱮᱡ ᱫᱟᱲᱮᱭᱟᱜᱼᱟ
ᱦᱮᱸ ᱦᱮᱸ ᱟᱨ ᱱᱤᱛᱚᱜ ᱥᱩᱱᱩᱢ ᱠᱚᱨᱮᱱᱟᱜ ᱦᱚᱸ ᱡᱟ ᱫᱟᱢ
ᱟᱨ ᱟᱞᱚᱵᱤᱱ ᱞᱟᱹᱭᱟ ᱜᱚᱝᱠᱮ ᱯᱮᱴᱨᱳᱞ ᱡᱟ ᱫᱟᱢ ᱠᱟᱱᱟ ᱥᱮ
ᱮᱠᱫᱚᱢ ᱮᱠᱫᱚᱢ ᱫᱟᱢ ᱢᱟᱱᱮ ᱱᱤᱸᱛᱚᱜ ᱫᱚ ᱡᱷᱚᱛᱚ ᱜᱮ ᱫᱟᱢ ᱠᱟᱱᱟ
ᱯᱮᱴᱨᱳᱞ ᱰᱤᱡᱮᱞ ᱵᱟᱱᱟᱨ ᱜᱮ
ᱦᱮᱸ ᱵᱟᱱᱟᱨ ᱜᱮ
ᱦᱮᱸ ᱦᱮᱸ ᱦᱮᱸ
ᱢᱮᱥᱤᱱᱮᱢ ᱪᱟᱹᱞᱩᱭᱟ ᱫᱟᱜ ᱮᱢ ᱮᱢᱟᱜ-ᱟ ᱢᱤᱫᱴᱮᱱ ᱠᱷᱮᱛ ᱨᱮᱜᱮ ᱡᱩᱫᱤ ᱟᱹᱰᱤ ᱩᱛᱟᱹᱨ ᱞᱟᱜᱟᱣ ᱢᱮᱭᱟ
ᱦᱮᱸ ᱢᱚᱴᱟᱢᱩᱴᱤ ᱫᱚ ᱢᱤᱫᱴᱟᱝ ᱢᱤᱫᱴᱟᱝ ᱠᱷᱮᱛ ᱛᱚᱞᱟ ᱠᱷᱮᱛ ᱵᱮᱨᱮᱫ ᱠᱚᱨᱛᱮ ᱜᱮᱞᱮ ᱯᱟᱸᱪ ᱜᱷᱚᱱᱴᱟ ᱪᱷᱚ ᱜᱷᱚᱱᱴᱟ ᱚᱱᱠᱟ ᱪᱟᱞᱟᱣ ᱜᱮ ᱦᱩᱭᱩᱜᱼᱟ
ᱛᱚᱞᱟ ᱠᱷᱮᱛ ᱯᱮᱨᱮᱡ ᱛᱮᱜᱮ ᱟᱨᱚ ᱡᱩᱫᱤ ᱮᱴᱟᱜ ᱵᱚᱲᱚ ᱧᱚᱜ ᱠᱷᱮᱛ ᱛᱟᱸᱦᱮᱱ ᱛᱟᱢᱟ
ᱦᱮᱸ ᱦᱮᱸᱻ ᱚᱱᱟ ᱫᱚ ᱟᱹᱭᱩᱵ ᱵᱮᱲᱟ ᱪᱷᱟᱲᱟ ᱵᱟᱝ ᱜᱟᱱᱚᱜ-ᱟ ᱢᱮᱥᱤᱱ ᱢᱤᱥᱤᱱ ᱚᱴᱮᱡ ᱜᱚᱫᱚᱜᱼᱟ ᱟᱨᱮᱡ ᱟᱨᱮᱡ
ᱡᱟ ᱥᱤᱛᱩᱝ ᱮ ᱥᱤᱛᱩᱝ ᱮᱫᱟ ᱚᱱᱟ ᱥᱤᱛᱩᱝ ᱨᱮ ᱢᱮᱥᱤᱱ ᱡᱩᱫᱤᱢ ᱪᱟᱹᱞᱩ ᱠᱟᱜᱼᱟ
ᱮᱠᱫᱚᱢ ᱟᱨ ᱟᱨ ᱚᱱᱠᱟ ᱫᱚ ᱵᱟᱝᱟ ᱟᱨᱮᱡ ᱠᱟᱛᱮᱫ ᱫᱚ ᱦᱩᱲᱩ ᱨᱚᱦᱚᱭ ᱫᱚ ᱵᱟᱝ ᱜᱟᱱᱚᱜ ᱜᱮᱭᱟ ᱪᱮᱫᱟᱜ ᱥᱮ ᱮᱸ ᱚᱱᱟ ᱜᱟᱹᱰᱤᱭᱟᱹ ᱨᱮᱱᱟᱜ ᱫᱟᱜ ᱛᱚ ᱟᱨ ᱮᱠᱞᱟ ᱫᱚ ᱵᱟᱢ ᱵᱮᱵᱚᱦᱟᱨᱟ ᱥᱮ ᱚᱱᱟ ᱫᱚ ᱚᱱᱟ ᱯᱟᱥᱮ ᱨᱮ ᱟᱨᱦᱚᱸ ᱢᱮᱱᱟᱜ ᱟᱛᱚ ᱛᱚ ᱪᱟᱹᱥᱤ ᱠᱚ ᱢᱮᱱᱟᱜ ᱠᱚᱣᱟ ᱩᱱᱠᱩ ᱠᱚᱦᱚᱸ ᱠᱚ ᱵᱮᱵᱚᱦᱟᱨᱟ ᱚᱱᱠᱟ ᱡᱩᱫᱤ ᱡᱷᱚᱛᱚ ᱦᱚᱲ ᱠᱚ ᱟᱨᱮᱡ ᱠᱟᱛᱮᱫ ᱛᱟᱦᱚᱞᱮ ᱛᱚ ᱜᱟᱹᱰᱤᱭᱟᱹ ᱨᱮᱱᱟᱜ ᱫᱟᱜ ᱜᱮ ᱪᱟᱵᱟᱜᱼᱟ
ᱦᱮᱸ ᱮᱠᱫᱚᱢ ᱚᱠᱟᱨᱮᱢ ᱛᱩᱯᱩᱱᱟ ᱚᱱᱟ ᱦᱚᱸ
ᱦᱮᱸ ᱦᱮᱸ ᱮᱠᱫᱚᱢ
ᱛᱟᱦᱞᱮ ᱡᱟᱢ ᱞᱟᱹᱭᱮᱫᱟ ᱛᱟᱦᱞᱮ ᱯᱩᱨᱟᱹ ᱡᱷᱟᱢᱮᱞᱟ ᱜᱮᱭᱟ ᱚᱱᱠᱟᱱ ᱵᱮᱯᱟᱨ
ᱦᱮᱸ ᱦᱮᱸ ᱦᱮᱸ ᱮᱠᱫᱚᱢ ᱮᱠᱫᱚᱢ
ᱟᱨ ᱛᱟᱦᱚᱞᱮ ᱮᱴᱟᱜ ᱥᱚᱵᱡᱤ ᱠᱚᱫᱚ ᱚᱱᱠᱟᱱ ᱡᱟᱭᱜᱟ ᱠᱚ ᱢᱮᱱᱟᱜᱼᱟ ᱱᱮᱛᱟᱨ ᱫᱤᱱ ᱦᱩᱲᱩ ᱵᱚᱫᱚᱞ ᱛᱮ ᱡᱩᱫᱤ ᱮᱴᱟᱜ ᱚᱱᱠᱟ ᱱᱟᱜ ᱮᱢ ᱨᱚᱦᱚᱭᱟ ᱚᱱᱠᱟ
ᱟ ᱟᱞᱮ ᱥᱮᱫ ᱤᱧᱟᱹᱜ ᱫᱚ ᱵᱟᱹᱱᱩᱜ ᱛᱤᱧᱟᱹ ᱛᱚᱵᱮ ᱟᱨᱦᱚᱸ ᱢᱮᱱᱟᱜ ᱠᱚᱣᱟ ᱩᱱᱠᱩ ᱠᱟᱠᱩ ᱛᱟᱠᱚᱣᱟ ᱩᱱᱠᱩ ᱠᱚᱫᱚ ᱠᱚ ᱦᱟᱸᱜ ᱠᱚ ᱨᱚᱦᱚᱭ ᱟᱠᱟᱫᱟ ᱱᱤᱛᱚᱜ ᱫᱚ ᱵᱮᱸᱜᱟᱲ ᱠᱚ ᱵᱮᱸᱜᱟᱲ ᱠᱚ ᱛᱟᱯᱚᱨ ᱛᱟᱯᱚᱨᱮ ᱚᱱᱟ ᱪᱮᱫ ᱠᱚ ᱠᱷᱤᱨᱟᱹ ᱡᱟᱦᱟ ᱠᱚ ᱢᱮᱛᱟᱜ ᱠᱟᱱᱟ ᱤᱭᱟᱹ ᱥᱚᱥᱟ ᱚᱱᱮ ᱚᱱᱟ ᱠᱚᱠᱚ ᱨᱚᱦᱚᱭ ᱵᱟᱲᱟ ᱟᱠᱟᱫ ᱜᱮᱭᱟ
ᱟᱨ ᱤᱧᱟᱹᱜ ᱫᱚ ᱚᱱᱠᱟᱱᱟᱜ ᱠᱷᱮᱛ ᱵᱟᱹᱱᱩᱜ ᱛᱤᱧᱟᱹ ᱚᱱᱠᱟ ᱜᱟᱰᱟ ᱫᱷᱟᱨᱮ ᱧᱚᱜ ᱨᱮᱫᱚ ᱟᱫᱚ ᱵᱟᱝ ᱨᱚᱦᱚᱭ ᱵᱟᱲᱟ ᱦᱩᱭ ᱟᱠᱟᱱᱟ
ᱟᱪᱪᱷᱟ ᱟᱪᱪᱷᱟ ᱟᱨᱮ ᱦᱚᱸᱜᱼᱚᱭ ᱚᱱᱠᱟ ᱫᱟᱜ ᱵᱟᱝ ᱦᱩᱭᱩᱜ ᱠᱟᱱᱟ ᱚᱱᱟ ᱡᱮ ᱦᱩᱲᱩ ᱵᱚᱫᱚᱞᱛᱮ ᱚᱱᱟ ᱠᱷᱮᱛ ᱠᱚᱨᱮ ᱮᱴᱟᱜ ᱠᱤᱪᱷᱩ ᱚᱱᱠᱟ ᱨᱚᱦᱚᱭ ᱡᱤᱱᱤᱥ ᱱᱮᱛᱟᱨᱟᱜ ᱵᱟᱹᱱᱩᱜᱼᱟ᱾
ᱦᱮᱸ ᱦᱩᱲᱩ ᱵᱚᱫᱚᱞ ᱛᱮᱫᱚ ᱱᱤᱛᱚᱜ ᱫᱚ ᱚᱱᱠᱟᱱᱟᱜ ᱨᱚᱦᱚᱭ ᱡᱤᱱᱤᱥ ᱵᱚᱞᱛᱮ ᱫᱚ ᱦᱮᱸ ᱱᱚᱣᱟ ᱟᱞᱮ ᱱᱚᱣᱟ ᱠᱚᱨᱮ ᱫᱚ ᱚᱱᱠᱟᱱᱟᱜ ᱫᱚ ᱟᱫᱚ ᱦᱩᱲᱩ ᱵᱟᱫ ᱠᱟᱛᱮᱫᱚ ᱚᱱᱠᱟᱱᱟᱜ ᱫᱚ ᱚ. ᱱᱮ, ᱠᱚᱸᱰᱷᱟ ᱟᱨ
ᱦ
ᱠᱚᱸᱰᱷᱟ ᱟᱨ ᱚᱱᱟ ᱵᱮᱸᱜᱟᱲ ᱚᱱᱟ ᱠᱚᱜᱮ ᱵᱷᱟᱜᱮ ᱦᱩᱭᱩᱜᱼᱟ ᱪᱮᱫᱟᱜ ᱥᱮ ᱚᱱᱟ ᱠᱚᱫᱚ ᱠᱟᱹᱴᱤᱡ ᱠᱚᱢ ᱧᱚᱜ ᱫᱟᱱ ᱫᱟᱜ ᱮ ᱡᱚᱢᱟ ᱢᱟᱱᱮ ᱠᱚᱢ ᱫᱟᱜ ᱫᱚᱨᱠᱟᱨ᱾
ᱦᱳᱭ ᱫᱚ ᱦᱩᱭᱩᱜᱼᱟ, ᱟᱫᱚ ᱟᱫᱚ ᱦᱩᱲᱩ ᱠᱚ ᱛᱚᱞᱟ ᱠᱚ ᱜᱤᱰᱤ ᱦᱩᱭ ᱟᱠᱟᱱᱟ ᱠᱤᱨᱤᱧ ᱠᱟᱛᱮᱜ ᱦᱮ ᱟᱨᱚ ᱚᱱᱟ ᱠᱚᱫᱚ ᱩᱱᱟᱹᱜ ᱴᱟᱠᱟ ᱫᱚ ᱠᱤᱨᱤᱝ ᱟᱹᱜᱩ ᱦᱩᱭ ᱟᱠᱟᱱᱟ ᱚᱱᱟ ᱤᱛᱟᱹ ᱠᱚ ᱡᱩᱫᱤ ᱚᱱᱟ ᱠᱚᱦᱚᱸ ᱵᱟᱢ ᱤᱭᱟᱹ ᱫᱟᱲᱮᱭᱟᱜᱼᱟ᱾
ᱟᱪᱪᱷᱟ ᱟᱹᱰᱤ ᱫᱟᱹᱢᱤ ᱛᱮᱵᱮᱱ ᱟᱹᱜᱩ ᱟᱠᱟᱫᱟ ᱥᱮ ᱪᱮᱫᱟᱜ?
ᱟᱨ ᱫᱟᱢᱟ ᱤᱛᱟᱹ ᱨᱮᱱᱟᱜ ᱡᱟ ᱫᱟᱢᱚᱜ ᱠᱟᱱᱟ ᱱᱮᱛᱟᱨ ᱤᱛᱟᱹ ᱠᱚᱨᱮᱱᱟᱜ ᱟᱞᱚᱯᱮ ᱞᱟᱹᱭᱟ ᱟᱞᱚᱵᱤᱱ ᱞᱟᱹᱭᱟ᱾ ᱦᱮᱸ ᱤᱛᱟᱹ ᱨᱮᱱᱟᱜ ᱫᱚ ᱵᱤᱨᱟᱴ ᱫᱟᱢ ᱱᱤᱛᱚᱜ ᱮᱸ ᱟᱨ ᱚᱱᱮ ᱠᱤᱨᱤᱧ ᱪᱷᱟᱲᱟ ᱤᱛᱟᱹ ᱦᱚᱸ ᱵᱟᱝ ᱦᱩᱭᱩᱜ ᱠᱟᱱᱟ ᱢᱮᱜᱴᱟᱝ ᱦᱳᱲᱳ ᱢᱤᱜ ᱵᱚᱪᱷᱚᱨ ᱠᱷᱚ ᱵᱟᱨ ᱵᱚᱪᱷᱚᱨ ᱫᱷᱟᱵᱤᱡ ᱮᱢ ᱪᱟᱥ ᱫᱟᱲᱮᱭᱟᱜᱼᱟ᱾ ᱛᱟᱨ ᱯᱚᱨᱮ ᱫᱚ ᱟᱫᱚ ᱵᱟᱝ ᱯᱷᱚᱞᱚᱱ ᱵᱟᱝ ᱦᱩᱭᱩᱜ ᱠᱟᱱᱟ᱾ ᱟᱫᱚ ᱟᱹᱰᱤ ᱫᱤᱱ ᱨᱚᱦᱚᱭ ᱦᱳᱱᱟ ᱟᱫᱚ ᱱᱟᱣᱟ ᱤᱛᱟᱹ ᱠᱚ ᱟᱹᱜᱩ ᱦᱳ ᱟᱠᱟᱱᱟ᱾
ᱟᱪᱪᱷᱟ ᱟᱪᱷᱟ ᱚᱱᱟ ᱦᱚᱸ ᱫᱚᱨᱠᱟᱨ ᱠᱟᱱᱟ, ᱢᱟᱨᱮ ᱤᱛᱟ ᱛᱤᱱᱟᱹᱜ ᱮᱢ ᱨᱚᱦᱚᱭᱟᱞᱮ ᱱᱟᱣᱟ ᱱᱟᱜ ᱦᱚᱸ ᱫᱚᱨᱠᱟᱨ ᱠᱟᱱᱟ ᱥᱮ, ᱡᱮᱢᱚᱱ ᱟᱵᱚ ᱱᱚᱣᱟ ᱥᱤᱡᱛᱱ ᱦᱚᱸ ᱯᱟᱞᱴᱟᱣ ᱦᱤᱡᱩᱜ ᱠᱟᱱᱟ ᱥᱮ ᱚᱱᱠᱟ ᱱᱟᱣᱟ ᱱᱟᱣᱟ ᱤᱛᱟᱹ ᱠᱚᱠᱚ ᱵᱮᱱᱟᱣᱮᱫᱼᱟ᱾
ᱦᱮᱸ ᱟᱨ ᱵᱟᱝ ᱟᱨ ᱠᱟᱹᱴᱤᱡ ᱨᱮᱦᱚᱸ ᱢᱟᱱᱮ ᱮ ᱱᱟᱣᱟ ᱤᱛᱟᱹ ᱦᱟᱛᱟᱣ ᱞᱮᱠᱷᱟᱱ ᱢᱟᱱᱮ ᱢᱟᱨᱮ ᱠᱷᱚᱱᱟᱜ ᱫᱚ ᱠᱤᱪᱷᱩ ᱨᱮᱦᱚᱸ ᱯᱷᱚᱞᱚᱱ ᱠᱟᱹᱴᱤᱡ ᱵᱟᱹᱲᱛᱤ ᱧᱟᱢᱚᱜᱼᱟ᱾
ᱦᱳᱭ ᱦᱳᱭ ᱟᱹᱰᱤ ᱥᱟᱬᱮᱥᱟᱱ ᱯᱚᱫᱽᱫᱷᱚᱛᱤ ᱛᱮᱠᱚ ᱵᱮᱱᱟᱣ ᱫᱟᱛᱚᱰ᱾
ᱦᱩᱸ ᱦᱩᱸ ᱦᱩᱸ ᱫᱚᱢᱮ ᱞᱟᱹᱭ ᱦᱳᱭᱳᱜ ᱠᱟᱱᱟ ᱦᱠᱯᱮ ᱱᱤᱭᱟᱹ ᱵᱟᱲᱟ ᱫᱚ ᱦᱟᱛᱟᱣ ᱵᱟᱲᱟ ᱦᱩᱭ ᱞᱮᱱ ᱜᱮ, ᱟᱫᱚ ᱜᱤᱰᱤ ᱵᱟᱲᱟ ᱦᱩᱭ ᱠᱟᱱᱟ ᱟᱫᱚ ᱯᱮᱭᱟ ᱫᱟᱜ ᱡᱟᱹᱲᱤ ᱠᱚᱜᱮ ᱦᱟᱸᱜ ᱚᱱᱠᱟ ᱫᱚ ᱵᱟᱝ ᱦᱩᱭᱩᱜ ᱠᱟᱱᱟ,
ᱟᱪᱪᱷᱟ ᱟᱪᱪᱷᱟ
ᱤᱧ ᱫᱚ ᱚᱱᱠᱟᱧ ᱢᱟᱡᱷᱮ ᱢᱟᱡᱫᱷᱮᱧ ᱢᱚᱱᱮ ᱜᱚᱫᱟ ᱡᱮ ᱜᱚᱴᱟ ᱠᱷᱮᱛᱨᱮ ᱫᱟᱨᱮ ᱠᱚ ᱨᱚᱦᱚᱭ ᱦᱚᱴᱮᱡ ᱠᱟᱛᱮ ᱵᱟᱝ ᱫᱚ ᱵᱟᱭᱨᱮ ᱠᱟᱹᱢᱤᱧ ᱛᱮ ᱪᱟᱞᱟᱜᱼᱟ
ᱮᱸ ᱦᱮᱸ ᱦᱮᱸ ᱟᱫᱚ ᱟᱯᱮ ᱥᱮᱫ ᱫᱚ ᱚᱱᱠᱟ ᱫᱟᱨᱮ ᱠᱚᱫᱚ ᱦᱤᱛᱚᱜ ᱫᱚ ᱪᱮᱫ ᱠᱚ ᱫᱟᱨᱮ ᱨᱚᱦᱚᱭ ᱜᱟᱱᱚᱜ ᱛᱮ,
ᱫᱟᱨᱮ ᱠᱚᱫᱚ ᱚᱱᱠᱟᱱ ᱪᱟᱬ ᱧᱚᱜ ᱦᱩᱭᱩᱜ ᱢᱟ ᱚᱱᱠᱟᱱ ᱫᱟᱨᱮ ᱫᱚ,
ᱟᱱᱮ ᱤᱭᱟᱹ ᱠᱚ ᱪᱟᱥ ᱫᱟᱲᱮ ᱞᱮᱠᱷᱟᱱ ᱚᱱᱟ ᱡᱟᱦᱟᱸ ᱠᱚ ᱢᱮᱛᱟᱜ ᱠᱟᱱᱟ ᱟᱱᱟᱨᱚᱥ ᱦᱮᱸ ᱟᱸᱠᱷ,
ᱟ. ᱠᱷ ᱜᱟᱱᱚᱜ ᱜᱚᱴᱟ ᱠᱷᱮᱛ ᱟ. ᱠᱮᱢ ᱨᱚᱦᱚᱭ ᱠᱮᱫᱟ ᱵᱮᱥ ᱟᱨ, ᱯᱩᱨᱟᱹ ᱰᱷᱮᱨ ᱰᱷᱮᱨ ᱟᱠᱷᱨᱤᱧ ᱦᱳᱭᱳᱜᱼᱟᱠᱩ ᱵᱟᱭᱨᱮ ᱥᱟᱵ ᱠᱚ ᱦᱳᱭᱳᱜᱼᱟ ᱡᱟᱦᱟᱸ ᱰᱷᱮ ᱠᱚ ᱦᱟᱛᱟᱣᱟ ᱚᱱᱠᱟᱱ ᱯᱟᱹᱭᱠᱟᱹᱨ ᱠᱚ, ᱵᱟᱠᱷᱟᱱ ᱱᱤᱡᱮ ᱛᱮᱫᱚ ᱛᱤᱱᱟᱹᱜ ᱮᱢ ᱟᱠᱷᱨᱤᱧ ᱫᱟᱲᱮᱭᱟᱜᱼᱟ᱾
ᱚᱱᱟ ᱫᱚ ᱚᱱᱟ ᱫᱚ ᱚᱱᱟ ᱫᱚ ᱱᱤᱡᱮ ᱛᱮᱫᱚ ᱵᱟᱝ ᱚᱱᱟ ᱫᱚ ᱯᱟᱹᱭᱠᱟᱹᱨ ᱪᱷᱟᱲᱟ ᱵᱟᱝ ᱥᱚᱢᱵᱷᱚᱵᱚᱜᱼᱟ ᱪᱮᱫᱟᱜ ᱥᱮ ᱱᱤᱡᱮ ᱛᱮᱫᱚ ᱟᱨ ᱱᱚᱣᱟ ᱠᱚᱨᱮ ᱫᱚ ᱩᱱᱟᱹᱜᱴᱟ ᱪᱚᱞ ᱢᱮᱱᱟᱜᱼᱟ᱾ ᱟᱞᱮᱥᱮᱫ ᱫᱚ ᱵᱟᱹᱱᱩᱜᱼᱟ ᱛᱚ ᱟᱯᱮ ᱥᱮᱫ ᱫᱚ ᱠᱤ ᱡᱟᱹᱱᱤᱡ᱾ ᱯᱟᱱᱟ ᱫᱚ ᱴᱟᱣᱩᱱ ᱥᱮᱫ ᱜᱮ ᱵᱤᱥᱤ ᱪᱚᱞ ᱢᱮᱱᱟᱜ ᱟ ᱛᱚ ᱚᱱᱟ ᱟᱹᱠ ᱨᱟᱥᱟ ᱠᱚᱫᱚ ᱜᱩᱲ ᱵᱮᱱᱟᱣ ᱟᱨ ᱵᱮᱱᱟᱣ ᱟᱫᱚ ᱱᱚᱣᱟ ᱠᱚᱨᱮ ᱫᱚ ᱚᱠᱟᱨᱮ᱾ ᱩᱱᱟᱹᱜ ᱫᱚ ᱵᱟᱠᱚ ᱦᱟᱛᱟᱣᱟ ᱟᱨ ᱵᱟᱢ ᱟᱠᱷᱨᱤᱧ ᱛᱮ ᱵᱟᱢ ᱪᱟᱵᱟ ᱫᱟᱲᱮᱭᱟᱜᱼᱟ᱾
ᱦᱩᱸ ᱦᱩᱸ ᱮ ᱵᱟᱡᱟᱨ ᱦᱚᱸᱛᱚ ᱥᱟᱺᱜᱤᱧ ᱜᱮᱭᱟ ᱵᱟᱠᱷᱟᱱ ᱵᱟᱡᱟᱨ ᱥᱩᱨ ᱠᱷᱟᱱ ᱫᱚ ᱚᱱᱠᱟ ᱜᱩᱲ ᱡᱟᱦᱟᱸ ᱠᱚ ᱢᱮᱱᱟ ᱜᱩᱲ ᱯᱷᱮᱠᱴᱨᱤ ᱠᱚᱨᱮ ᱩᱱᱠᱩ ᱥᱟᱛᱮ ᱡᱳᱜᱟᱡᱳᱜᱽ ᱞᱮᱠᱷᱟᱱ ᱚᱸᱰᱮ ᱯᱩᱨᱟᱹ ᱟᱹᱠᱷᱨᱤᱧ ᱜᱟᱱᱚᱜᱼᱟ ᱢᱤᱫ ᱥᱟᱶᱛᱮ᱾
ᱮᱠᱫᱚᱢ ᱮᱠᱫᱚᱢ ᱮᱠᱫᱚᱢ ᱦᱮᱸ ᱚᱱᱟ ᱯᱟᱹᱭᱠᱟᱹᱨ ᱡᱤᱱᱤᱥ ᱜᱮ ᱵᱷᱟᱜᱮᱭᱟ ᱢᱤᱫ ᱢᱤᱫᱴᱟᱝ ᱤᱭᱟᱹ ᱞᱮᱠᱟᱛᱮᱫᱚ ᱢᱟᱱᱮ ᱵᱤᱥᱤ ᱪᱟᱥ ᱠᱚᱨᱛᱮ ᱜᱮᱞᱮ ᱫᱚ ᱯᱟᱹᱭᱠᱟᱹᱨ ᱡᱤᱱᱤᱥ ᱜᱮ ᱵᱷᱟᱜᱮᱭᱟ, ᱪᱮᱫᱟᱜ ᱥᱮ ᱛᱷᱚᱠᱟᱛᱮᱢ ᱮᱢᱟ ᱫᱮᱭᱟ ᱛᱷᱚᱠᱟ ᱯᱚᱭᱥᱟᱢ ᱦᱟᱛᱟᱣ ᱠᱮᱫᱟ ᱾ ᱟᱨ ᱟᱠᱷᱨᱤᱧ ᱫᱚ ᱫᱩᱲᱩᱵ ᱫᱩᱲᱩᱵ ᱠᱚᱜ ᱢᱮ ᱾
ᱦᱮᱸ ᱚᱱᱟᱨᱮ ᱟᱹᱰᱤ ᱥᱚᱢᱳᱚᱭ ᱮᱢ ᱦᱩᱭᱩᱜᱼᱟ ᱾
ᱦᱮᱸ ᱦᱮᱸᱻ ᱦᱸ ᱚᱝᱹ ᱟᱫᱚ ᱦᱮᱸ ᱱᱤᱭᱟᱹ ᱵᱟᱨ ᱨᱮᱱᱟᱜ ᱫᱚ ᱟᱠᱟᱞ ᱪᱚᱭ ᱪᱤᱠᱟᱹᱭ ᱪᱚᱭ ᱦᱟᱸᱜ ᱾ ᱱᱤᱛᱚᱜ ᱫᱚ ᱵᱟᱠᱷᱟᱱ ᱫᱚ ᱱᱤᱛᱚᱜ ᱯᱚᱨᱡᱚᱱᱛᱮ ᱫᱚ, ᱦᱮᱸ ᱦᱮᱸᱟᱱ ᱱᱤᱛᱚᱜ ᱯᱚᱨᱡᱚᱱᱛᱚ ᱞᱟᱦᱟ ᱛᱮᱫᱚ ᱞᱟᱦᱟ ᱞᱟᱦᱟ ᱛᱮᱫᱚ ᱮᱸ ᱨᱚᱦᱚᱭ ᱵᱟᱲᱟ ᱠᱟᱛ ᱛᱮ ᱥᱟᱹᱛ ᱵᱟᱲᱟ ᱦᱩᱭ ᱟᱠᱟᱱ ᱛᱟᱦᱮᱸᱜᱼᱟ, ᱱᱤᱭᱟᱹ ᱵᱟᱨ ᱫᱚ ᱟᱹᱰᱤ ᱜᱮ ᱰᱮᱨᱤᱜ ᱠᱟᱱᱟ ᱾
ᱦᱮᱸ ᱦᱮᱸ ᱮᱠᱟᱞ ᱜᱮ ᱱᱤᱛᱳᱜ ᱛᱮᱫᱚ ᱯᱩᱨᱟᱹ ᱥᱟᱹᱛ ᱪᱟᱵᱟᱜ ᱠᱟᱱ ᱛᱟᱦᱮᱸᱫ ᱜᱚᱴᱟ ᱜᱮ ᱾
ᱦᱮᱸ ᱦᱮᱸ ᱦᱮᱸ
ᱦᱚᱳᱭ ᱦᱤᱸᱥᱤᱫ ᱠᱚᱜᱮ ᱵᱚᱫᱚᱞ ᱪᱟᱞᱵᱟᱜ ᱠᱟᱱᱟ ᱫᱤᱱ ᱫᱤᱱ ᱛᱮ ᱾
ᱮᱠᱫᱚᱢ ᱮᱠᱫᱚᱢ ᱚᱱᱟ ᱜᱮᱛᱚ ᱪᱮᱫ ᱜᱮ ᱪᱤᱠᱟᱹᱜ ᱠᱟᱱᱟ ᱦᱟᱸᱜ ᱾
ᱟᱨ ᱱᱮᱛᱟᱨ ᱵᱮᱱ ᱧᱮᱞᱟ ᱥᱚᱢᱚᱭ ᱨᱮ ᱪᱮᱫ ᱪᱮᱫ ᱡᱚ ᱵᱞᱤ ᱠᱚᱦᱚᱸ ᱵᱟᱝᱧᱚᱜ ᱠᱟᱱᱟᱼᱟ, ᱥᱚᱢᱚᱭ ᱥᱚᱢᱚᱭ
ᱦᱮᱸ ᱦᱮᱸᱸ ᱟᱨ ᱱᱤᱛᱳᱜ ᱫᱚ ᱧᱮᱞ ᱦᱩᱭᱩᱜ ᱠᱟᱱᱟ, ᱡᱟᱦᱟᱸ ᱛᱤᱱᱟᱹᱜ ᱩᱱᱚᱛᱤᱜ ᱠᱟᱱᱟ ᱫᱤᱥᱚᱢ ᱤᱱᱟᱹᱜ ᱜᱮ ᱦᱟᱸᱜ, ᱟᱭᱢᱟ ᱚᱱᱠᱟᱱᱟᱜ ᱤᱭᱟᱹ ᱪᱮᱛᱟᱱ ᱨᱮᱫᱚ ᱤᱭᱟᱹ ᱧᱩᱨᱦᱩᱜ ᱠᱟᱱᱟ, ᱫᱷᱟᱹᱨᱛᱤ ᱪᱮᱛᱟᱱ ᱨᱮ ᱢᱟᱱᱮ ᱫᱟᱜ ᱡᱟᱹᱲᱤ ᱵᱟᱝ ᱦᱩᱭᱩᱜ ᱠᱟᱱᱟ, ᱥᱟᱶᱛᱮ ᱱᱮᱛᱟᱨ ᱫᱟᱨᱮ ᱠᱚᱦᱚᱸ ᱟᱭᱢᱟ ᱜᱟᱱ ᱫᱟᱨᱮ ᱠᱚ ᱜᱩᱡᱩᱜ ᱠᱟᱱᱟ ᱾ ᱵᱚᱦᱩᱛ ᱠᱤᱪᱷᱩ ᱱᱚᱝᱠᱟᱱᱟᱜ ᱤᱭᱟᱹ ᱧᱮᱞᱚᱜᱚᱜ ᱠᱟᱱᱟ ᱾
ᱦᱮᱸ ᱦᱮᱸ ᱩᱱᱟᱹᱜ ᱦᱚᱭᱞᱚᱝ ᱵᱚᱱ ᱜᱩᱥᱚᱱ ᱞᱮ
ᱦᱮᱸ ᱚᱱᱠᱟᱱᱟᱜ ᱡᱚᱛᱚ ᱟᱨᱟᱢ ᱦᱚᱸᱵᱚᱱ ᱧᱟᱢ ᱮᱫᱟ ᱡᱮᱢᱚᱱ ᱱᱚᱜᱼᱚᱭ, ᱥᱤ ᱞᱟᱹᱜᱤᱫ ᱴᱨᱟᱠᱴᱟᱨ ᱠᱚ ᱦᱮᱡ ᱟᱠᱟᱱᱟ ᱾ ᱤᱨ ᱤᱨ ᱞᱟᱹᱜᱤᱫ ᱦᱚᱯᱟᱨ ᱠᱚ ᱪᱮᱫ, ᱢᱮᱥᱤᱱ ᱠᱚ ᱦᱮᱡ ᱟᱠᱟᱱᱟ ᱦᱩᱲᱩ ᱤᱨ ᱢᱮᱥᱤᱱ ᱠᱚ ᱟᱨ ᱨᱚᱦᱚᱭ ᱞᱟᱹᱜᱤᱫ ᱦᱚᱸ ᱥᱮ ᱪᱮᱫ ᱨᱚᱦᱚᱭ ᱞᱟᱹᱜᱤᱫ ᱦᱚᱸ ᱚᱱᱠᱟᱞᱤᱧ ᱧᱮᱞ ᱵᱟᱲᱟᱭᱮᱫ ᱛᱟᱦᱮᱸᱼᱟ ᱡᱮ ᱨᱚᱦᱚᱭ ᱞᱟᱹᱜᱤᱫ ᱦᱚᱸ ᱢᱮᱥᱤᱱ ᱢᱮᱱᱟᱜᱼᱟ ᱾ ᱟᱫᱚ ᱡᱚᱠᱷᱚᱱ ᱟᱵᱚᱣᱟᱜ ᱡᱤᱵᱚᱱ ᱨᱮ ᱩᱱᱟᱹᱜ ᱢᱟᱱᱮ ᱟᱨᱟᱢ ᱫᱤᱱ ᱠᱚ ᱦᱤᱡᱩᱜ ᱠᱟᱱᱟ, ᱛᱟᱦᱞᱮ ᱛᱚ ᱚᱱᱟ ᱫᱚ ᱫᱩᱥᱚᱱ ᱫᱚ ᱦᱩᱭᱩᱜ ᱜᱮᱭᱟ ᱾
ᱡᱟᱦᱟᱸ ᱡᱷᱚᱛᱚ ᱜᱮᱛᱚ ᱟᱨ ᱤᱧᱡᱤᱱ ᱥᱮ, ᱚᱱᱟᱫᱚ ᱫᱷᱩᱣᱟᱹ ᱾
ᱟᱵᱚ ᱥᱮᱡ ᱟᱵᱚᱣᱟ ᱛ ᱫᱤᱥᱚᱢ ᱠᱚᱨᱮᱜ ᱚᱱᱠᱟ ᱩᱱᱟᱹᱜ ᱴᱟᱜ ᱟᱹᱣᱨᱤᱜᱼᱟ, ᱢᱮᱱᱠᱷᱟᱱ ᱵᱟᱡᱟᱨ ᱥᱟᱭᱤᱰ ᱠᱚᱨᱮ ᱫᱚ ᱚᱱᱠᱟ ᱯᱩᱨᱟᱹ, ᱡᱚᱛᱚ ᱠᱤᱪᱷᱩ ᱢᱮᱥᱤᱱ ᱛᱮᱜᱮ ᱦᱩᱭᱩᱜ ᱠᱟᱱᱟ, ᱤᱥᱤᱱ ᱫᱟᱨᱟᱭ ᱛᱮᱜᱮ ᱠᱟᱱᱟ ᱨᱚᱦᱚᱭ ᱠᱟᱱᱟ, ᱤᱨ ᱠᱟᱱᱟ, ᱮᱠᱫᱚᱢ ᱯᱚᱨᱮ ᱦᱩᱲᱩ ᱮᱜᱫᱚᱢ ᱯᱩᱨᱟ ᱦᱩᱲᱩ ᱢᱟᱱᱮ ᱤᱜ ᱜᱟᱹᱰᱤ ᱛᱮᱠᱚ ᱤᱨᱟ ᱮᱠᱟᱞᱛᱮ ᱦᱩᱲᱩ ᱠᱟᱛᱮ ᱩᱰᱩᱠᱚᱜᱼᱟ ᱥᱮ ᱵᱚᱥᱛᱟ ᱨᱮ ᱥᱚᱸᱟᱣ ᱠᱟᱛᱮ
ᱦᱮᱸ ᱦᱮᱸ ᱦᱮᱸ ᱦᱮᱸ, ᱧᱮᱞ ᱵᱟᱲᱟ ᱦᱩᱭᱩᱜ ᱠᱟᱱ ᱜᱮᱭᱟ ᱚᱱᱟ ᱠᱚ ᱟᱵᱚ ᱱᱚᱣᱟ ᱟᱹᱛᱩ ᱴᱚᱞᱟ ᱠᱚᱨᱮ ᱫᱚ ᱟᱹᱨᱤ ᱟᱹᱨᱤ ᱟᱨᱤ ᱦᱤᱡᱩᱜ ᱟᱹᱧ ᱟᱹᱰᱤ ᱠᱚᱢ ᱜᱮᱭᱟ ᱟᱨ ᱟᱛᱩ ᱴᱚᱞᱟ ᱴᱚᱨᱮ ᱫᱚ ᱰᱟᱹᱟᱝᱨᱤ ᱠᱟᱰᱟ ᱠᱚ ᱢᱮᱱᱟᱜ ᱠᱚᱣᱟ ᱛᱚ, ᱟᱫᱚ ᱠᱷᱚᱲ ᱠᱚᱫᱚ ᱫᱚᱨᱠᱟᱨᱚᱜᱼᱟ ᱛᱚ, ᱟᱨ ᱚᱱᱟ ᱞᱮᱠᱷᱟᱱ ᱫᱚ ᱠᱷᱚᱲ ᱠᱚ ᱡᱷᱚᱛᱚ ᱢᱤᱫ ᱥᱟᱶᱛᱮ ᱜᱩᱸᱰᱟᱹᱭ ᱪᱟᱵᱟᱜᱼᱟ ᱥᱮᱮ ᱚᱱᱟᱛᱮ ᱩᱱᱟᱹᱜ ᱫᱚ ᱵᱟᱠᱚ ᱤᱭᱟᱹᱭ ᱜᱮᱭᱟ ᱢᱟᱱᱮ ᱡᱟᱦᱟᱸᱭ ᱠᱚᱨᱮᱱ ᱰᱟᱝᱨᱤ ᱠᱟᱰᱟ ᱠᱚ ᱢᱮᱱᱟᱜ ᱠᱚᱣᱟ ᱾ ᱩᱱᱠᱩ ᱠᱚᱫᱚ ᱮᱢᱱᱤ ᱠᱟᱹᱢᱤ ᱛᱮᱜᱮ ᱠᱚ ᱤᱨ ᱦᱚᱪᱚᱭᱟ ᱾
ᱩᱱ ᱜᱟᱹᱰᱤ ᱠᱚᱛᱮ ᱡᱫᱤ ᱢᱤᱨᱪ ᱛᱟᱦᱚᱞᱮ ᱛᱚ ᱢᱟᱱᱮ ᱠᱷᱚᱲ ᱠᱚᱫᱚ ᱵᱟᱝ ᱛᱟᱦᱮᱱᱟ ᱥᱮ, ᱟᱫᱚ ᱰᱟᱝᱨᱤ ᱡᱚᱢ ᱪᱚᱭᱟ?
ᱦᱮᱸ ᱦᱮᱸ ᱦᱮᱸᱻ ᱟᱨ ᱠᱷᱚᱲ ᱠᱚᱨᱮᱱᱟᱜ ᱫᱟᱢ ᱦᱚᱸ ᱵᱷᱟᱜᱤ ᱜᱮ ᱢᱮᱱᱟᱜᱼᱟ, ᱡᱟᱦᱟᱸᱭ ᱠᱚᱫᱚ ᱚᱱᱠᱟ ᱠᱚ ᱫᱟᱲᱮᱭᱟᱜ ᱠᱟᱱᱟ ᱾ ᱟᱠᱷᱨᱤᱧ ᱨᱮ ᱱᱚᱝᱠᱟᱱᱟᱜ ᱧᱟᱢ ᱫᱟᱠᱚ, ᱚᱱᱠᱟ ᱡᱟᱨ ᱡᱮᱢᱚᱱ ᱚᱱᱟ ᱫᱚ ᱫᱟᱢ ᱫᱚᱨ ᱫᱚ ᱾ ᱚᱱᱟ ᱫᱚ ᱢᱤᱫᱴᱟᱝ ᱤᱭᱟᱹ ᱦᱤᱥᱟᱹᱵ ᱛᱮ, ᱚᱠᱚᱭ ᱚᱠᱟ ᱞᱮᱠᱟ ᱠᱚ ᱢᱮᱛᱟᱣ ᱠᱟᱱᱟ, ᱵᱷᱟᱜᱤ ᱜᱮ ᱵᱟᱠᱷᱟᱱ ᱫᱚ ᱾ ᱮᱸ ᱢᱮᱱᱟᱜᱼᱟ ᱚᱱᱟ ᱨᱮᱱᱟᱜ ᱫᱟᱢ ᱦᱚᱸ᱾
ᱟᱪᱪᱷᱟ ᱛᱟᱦᱚᱞᱮ ᱜᱚᱝᱠᱮ ᱟᱹᱵᱤᱱ ᱠᱷᱚᱲ ᱠᱚᱵᱤᱱ ᱟᱹᱠᱷᱨᱤᱧᱮᱜᱼᱟ ᱥᱮ ᱪᱮᱛᱟ?
ᱩᱸ ᱠᱷᱚᱲ ᱠᱚᱫᱚ ᱵᱟᱝ ᱟᱠᱷᱨᱤᱧ ᱦᱩᱭᱩ ᱠᱟᱱᱟ, ᱟᱠᱷᱨᱤᱧ ᱫᱚ ᱟᱫᱚ ᱚᱱᱠᱟ ᱫᱚ ᱟᱠᱷᱨᱤᱧ ᱫᱚ ᱵᱟᱠᱚ ᱱᱤᱭᱟᱹ ᱩᱱ ᱥᱚᱢᱚᱭ ᱡᱚᱠᱷᱚᱱ ᱡᱚᱠᱷᱚᱱ ᱰᱟᱝᱝᱨᱤ ᱠᱚ ᱛᱟᱦᱮᱸ ᱠᱟᱱᱟ ᱩᱱ ᱥᱩᱚᱢᱚᱭ ᱫᱚ ᱦᱟᱸᱜ, ᱮ ᱠᱷᱚᱲ ᱦᱮᱡ ᱞᱮᱱᱟ ᱠᱚ ᱦᱟᱛᱟᱣ ᱦᱚᱲ ᱛᱚ ᱩᱱ ᱥᱚᱢᱚᱭ ᱫᱚ ᱵᱟᱝ ᱟᱹᱠᱷᱨᱤᱤᱧ ᱦᱩᱭ ᱞᱮᱱᱟ᱾ ᱛᱟᱨᱯᱚᱨᱮ ᱟᱫᱚ- ᱠᱤᱪᱷᱩ ᱫᱤᱱ ᱯᱚᱨ ᱟᱨᱚ ᱰᱟᱝᱨᱤ ᱟᱠᱷᱨᱤᱧ ᱦᱩᱭᱱᱟ ᱵᱟᱝ ᱵᱟᱝᱛᱮ ᱛᱟᱯᱚᱨᱮ ᱟᱫᱚ ᱛᱟᱯᱚᱨᱮ ᱫᱚ ᱟᱫᱚ ᱵᱟᱠᱚ ᱦᱮᱡ ᱵᱟᱲᱟ ᱞᱮᱱᱟ ᱟᱠᱷᱨᱤᱧ ᱦᱩᱭ ᱠᱚᱜ ᱜᱮᱭᱟ ᱠᱟᱹᱴᱤᱡ ᱨᱮᱦᱚᱸ᱾ ᱟᱫᱚ ᱱᱤᱛᱚᱜ ᱟᱨᱚ ᱦᱟᱛᱟᱣ ᱦᱩᱭ ᱠᱟᱱᱟ ᱟᱫᱚ ᱟᱭᱢᱟ ᱜᱟᱱ ᱜᱮ ᱢᱮᱱᱟᱜᱼᱟ᱾ ᱟᱫᱚ ᱱᱚᱜᱼ ᱚᱚᱭ ᱤᱭᱟᱹᱜ ᱠᱟᱱᱟ ᱚᱠᱟ ᱚᱠᱟ ᱚᱱᱮ ᱜᱩᱰᱩ ᱠᱚ ᱵᱚᱞᱚ ᱟᱠᱟᱱᱟ ᱟᱫᱚ ᱠᱚ ᱠᱟᱴᱨᱟᱣ ᱟᱠᱟᱫᱟ ᱟᱫᱚ ᱫᱟᱜ ᱠᱚ ᱵᱚᱞᱚᱱ ᱠᱟᱱᱟ ᱥᱮᱭᱟᱜ ᱞᱟᱹᱜᱤᱫᱚᱜ ᱠᱟᱱᱟ᱾ ᱟᱹᱠᱷᱨᱤᱧ ᱞᱮᱠᱷᱟᱱ ᱫᱚ ᱱᱟᱯᱟᱭ ᱠᱚᱜᱼᱟ ᱟᱫᱚ
ᱱᱤᱭᱟᱹ ᱵᱟᱨ ᱠᱮᱛ ᱠᱚ ᱥᱤ ᱵᱟᱠᱷᱨᱟ ᱛᱮᱜᱮᱵᱤᱱ ᱠᱤᱨᱤᱧ ᱠᱟᱜ ᱠᱤᱱᱟᱹ ᱥᱮ ᱪᱮ ᱫᱟ᱾
ᱦᱮᱸ ᱦᱮᱸ ᱦᱮᱸ ᱦᱟᱛᱟᱣ ᱦᱩᱭ ᱠᱟᱱᱟ ᱛᱚᱵᱮ ᱟᱫᱚ ᱱᱟᱣᱟ ᱛᱚ ᱵᱟᱠᱤᱱ ᱩᱱᱟᱹᱜᱴᱟ ᱫᱚ ᱵᱟᱹᱠᱤᱱ ᱤᱛᱩ ᱜᱮᱭᱟ᱾ ᱱᱚᱜᱼᱚᱭ ᱤᱛᱩ ᱵᱟᱲᱟ ᱦᱩᱭᱩᱜ ᱠᱟᱱ ᱜᱮᱭᱟ ᱛᱚ ᱦᱮᱸ ᱵᱚᱲᱚᱧᱚᱜ ᱜᱮᱭᱟ ᱠᱤᱱ ᱵᱚᱲᱚᱡ ᱫᱚ ᱟᱫᱚ ᱵᱟᱠᱚᱸ ᱵᱟᱠᱚ ᱥᱤ ᱵᱟᱲᱟ ᱟᱠᱟᱫ ᱠᱤᱱᱟ᱾
ᱚ ᱟᱪᱪᱷᱟ ᱛᱟᱦᱚᱞᱮ ᱟᱢᱜᱮ